ᱜᱚᱢᱠᱮ ᱨᱚᱲ
ᱦᱮᱸ ᱡᱚᱦᱟᱨ ᱜᱮ ᱨᱚᱲ ᱠᱚ ᱟᱡᱚᱢᱚᱜ ᱠᱟᱱ ᱜᱮ ᱵᱮᱥ ᱫᱷᱟᱨᱟ᱾
ᱦᱮᱸᱜ ᱮ ᱛᱟᱦᱚᱞᱮ ᱱᱤᱛᱚᱜ ᱫᱚ ᱪᱮᱜ ᱠᱚᱵᱤᱱ ᱪᱤᱠᱟᱹᱭᱫᱟ?
ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱤᱧᱟ᱾ ᱱᱚᱜ-ᱚᱭ ᱱᱤᱭᱟᱹ ᱜᱷᱟᱹᱲᱤᱡ ᱫᱚ ᱜᱚᱰᱟ ᱥᱮᱫ ᱰᱟᱦᱤ ᱥᱮᱫ ᱞᱤᱧ ᱦᱮᱡ ᱟᱠᱟᱱᱟ ᱟᱵᱤᱱ ᱫᱚ ᱪᱮᱫ ᱠᱚᱵᱤᱱ ᱪᱤᱠᱟᱹᱭᱮᱫᱟ ᱱᱤᱭᱟᱹ ᱜᱷᱟᱹᱲᱤᱡ ᱫᱚ?
ᱟᱹᱞᱤᱧ ᱫᱚ ᱚᱲᱟᱜ ᱠᱚᱨᱮᱜ ᱜᱮ ᱱᱚᱜᱼᱚᱭ ᱛᱩᱯᱩ ᱵᱟᱲᱟ ᱠᱟᱛᱮᱫ ᱫᱩᱲᱩᱵ ᱴᱷᱤᱠ ᱦᱩᱭ ᱟᱠᱟᱱᱟ
ᱟᱪᱪᱷᱟ ᱟᱪᱪᱷᱟ ᱟᱪᱪᱷᱟ ᱟᱫᱚ ᱚᱲᱟᱜ ᱠᱚᱨᱮ ᱥᱟᱱᱟᱢ ᱠᱚᱜᱮ ᱠᱚ ᱱᱤᱭᱟᱹ ᱜᱷᱟᱹᱲᱤᱡ ᱫᱚᱠᱚ ᱵᱮᱥ ᱵᱟᱲᱟ ᱜᱮ ᱛᱟᱵᱚᱱᱟ
ᱦᱮᱸ ᱚᱲᱟᱜ ᱦᱚᱲ ᱠᱚᱫᱚ ᱥᱟᱱᱟᱢ ᱠᱚᱜᱮ ᱵᱮᱥ ᱵᱟᱲᱟ ᱜᱮ
ᱟᱨ ᱚᱱᱛᱮ ᱫᱟᱜ ᱡᱟᱹᱲᱤ ᱠᱚ ᱚᱠᱟᱞᱮᱠᱟ ᱪᱟᱥᱵᱟᱥ ᱠᱚᱨᱮᱱᱟᱜ ᱠᱷᱚᱵᱽᱨᱟ ᱠᱷᱚᱵᱚᱨ ᱠᱚ
ᱩᱸ ᱫᱟᱜ ᱡᱟᱹᱲᱤ ᱱᱤᱛ ᱫᱚ ᱱᱚᱜ-ᱚᱭ ᱞᱟᱦᱟ ᱫᱚ ᱫᱟᱜ ᱡᱟᱹᱲᱤ ᱞᱟᱜ-ᱟᱭ ᱚᱱᱠᱟ ᱱᱤᱱᱱᱚ ᱪᱟᱵᱽ ᱞᱮᱠᱷᱟ ᱡᱷᱤᱯᱤᱨ ᱡᱷᱤᱯᱤᱨ ᱟᱨ ᱫᱟᱜ ᱫᱚ ᱢᱚᱴᱟᱢᱩᱴᱤ ᱵᱟᱸᱫᱷ ᱯᱩᱠᱷᱨᱤ ᱫᱚ ᱯᱮᱨᱮᱡ ᱟᱠᱟᱱ ᱨᱮᱦᱚᱸ ᱵᱟᱹᱭᱦᱟᱹᱲ ᱠᱚᱨᱮ ᱛᱚᱞᱟ ᱠᱚ ᱱᱟᱥᱮ ᱦᱩᱰᱤᱧ ᱧᱚᱜ ᱜᱮᱭᱟ ᱠᱟᱨᱚᱱ ᱵᱟᱠᱚᱭ ᱠᱚᱨᱮ ᱨᱚᱦᱚᱭ ᱦᱩᱭᱩᱜᱼᱟ ᱟᱫᱚ ᱠᱟᱹᱴᱤᱡ ᱠᱮᱴᱮᱡ ᱧᱚᱜ ᱞᱮᱱᱠᱷᱟᱱ ᱛᱚᱞᱟ ᱱᱟᱯᱟᱭᱚᱜᱼᱟ
ᱮᱠᱟᱞ ᱜᱮ ᱮᱠᱟᱞ ᱜᱮ ᱮᱠᱟᱞ ᱜᱮ ᱱᱚᱛᱮ ᱦᱚᱸ ᱪᱟᱥᱵᱟᱥ ᱠᱚᱨᱮᱱᱟᱜ ᱠᱷᱚᱵᱽᱨᱟ ᱠᱷᱚᱵᱚᱨ ᱫᱚ ᱵᱟᱨ ᱫᱤᱱ ᱫᱟᱜ ᱠᱟᱛᱮᱫ ᱢᱚᱴᱟᱢᱩᱴᱤ ᱱᱤᱛᱚᱜ ᱫᱚ ᱨᱚᱦᱚᱭ ᱠᱚᱫᱚ ᱟᱹᱣᱨᱤᱭᱟᱜᱼᱟ ᱛᱚᱞᱟ ᱠᱚᱫᱚ ᱦᱩᱰᱤᱧ ᱫᱷᱟᱨᱟ ᱜᱮᱭᱟ ᱟᱫᱚ ᱱᱚᱜᱼᱚᱭ ᱪᱟᱥᱵᱟᱥ ᱠᱚᱨᱮ ᱫᱚ ᱚᱱᱮ ᱡᱷᱩᱞ ᱠᱚ ᱥᱟᱯᱷᱟᱥᱟᱹᱯᱷᱤ ᱦᱩᱭᱩᱜ ᱠᱟᱱᱟ ᱠᱷᱮᱛ ᱠᱚ ᱟᱨ ᱢᱤᱫ ᱫᱷᱟᱣ ᱠᱟᱛᱮ ᱚᱱᱮ ᱨᱩᱴᱟᱨ ᱠᱚᱠᱚ ᱪᱟᱞᱟᱣ ᱧᱚᱜ ᱮᱫᱟ ᱱᱚᱝᱠᱟᱱᱟᱜ ᱠᱷᱚᱵᱽᱨᱟ ᱠᱷᱚᱵᱚᱨ
ᱟᱪᱪᱷᱟ ᱢᱟᱱᱮ ᱡᱷᱩᱞ ᱵᱚᱞᱛᱮ ᱚᱱᱮ ᱤᱭᱟᱹ ᱠᱚ ᱟᱲᱮ ᱞᱟᱜ ᱠᱚ
ᱦᱮᱸ ᱟᱲᱮ ᱞᱟᱜ ᱠᱚ ᱛᱟᱯᱚᱨᱮ ᱡᱷᱩᱲ ᱵᱚᱞᱛᱮ ᱫᱚ ᱡᱟᱦᱟᱸ ᱟᱫᱚ ᱟᱲᱮ ᱠᱚᱨᱮ ᱵᱟᱝ ᱛᱟᱦᱮᱸ ᱱᱟᱹᱲᱤ ᱠᱚ ᱫᱟᱨᱮ ᱠᱚ ᱚᱱᱟ ᱠᱚᱠᱚ ᱥᱟᱯ ᱥᱟᱹᱯᱷᱤᱭᱟ ᱚᱱᱟᱜᱮ ᱡᱷᱩᱲ ᱠᱚ ᱞᱮᱭᱟ ᱟᱞᱮ ᱥᱮᱫ ᱫᱚ
ᱳ
ᱟᱯᱮ ᱥᱮᱫ ᱫᱚ ᱚᱱᱟ ᱪᱮᱫ ᱯᱮ ᱞᱟᱹᱭᱛᱮ
ᱟᱞᱮ ᱦᱚᱸ ᱡᱷᱩᱲ ᱜᱮᱞᱮ ᱞᱟᱹᱭᱟ ᱟᱫᱚ ᱚᱱᱮ ᱡᱷᱩᱲ ᱵᱚᱞᱛᱮ ᱚᱱᱟ ᱡᱷᱩᱧᱪᱤ ᱰᱟᱴᱟ ᱠᱚ ᱥᱮ ᱪᱮᱫ ᱚᱠᱟ ᱞᱮᱠᱟᱱᱟᱜ
ᱦᱮᱸ ᱢᱟᱱᱮ ᱟᱲᱮ ᱫᱷᱟᱨᱮ ᱠᱚᱨᱮ ᱡᱟᱦᱟ ᱠᱚᱜᱮ ᱛᱟᱦᱮᱱᱟ ᱠᱷᱮᱛ ᱥᱮᱜ ᱟᱬᱜᱚ ᱠᱚᱜ-ᱟ ᱚᱱᱟ ᱠᱚ ᱥᱟᱯᱷᱟ ᱥᱟᱹᱯᱷᱤ ᱦᱚᱸᱥᱮ ᱟᱯᱮᱫᱚ ᱵᱩᱨᱩ ᱫᱤᱥᱚᱢ ᱥᱮ ᱴᱟᱺᱰᱤ ᱫᱤᱥᱚᱢ
ᱟᱞᱮ ᱫᱚ ᱚᱱᱮ ᱵᱤᱨ ᱫᱤᱥᱚᱢ
ᱟᱪᱪᱷᱟ ᱟᱞᱮ ᱵᱤᱨ ᱫᱤᱥᱚᱢ ᱚᱱᱠᱟ ᱱᱤᱛ ᱚᱠᱛᱚ ᱩᱫ ᱯᱩᱴᱠᱟᱹ ᱠᱚ ᱵᱤᱨ ᱠᱩᱸᱫᱽᱨᱤ ᱠᱚ ᱟᱹᱰᱤ ᱟᱭᱢᱟ ᱜᱮ ᱟᱯᱮ ᱥᱮᱫ ᱫᱚ ᱪᱮᱫ ᱢᱮᱱᱟᱜ-ᱟ ᱜᱚᱢᱠᱮ
ᱦᱮᱸ ᱢᱟᱱᱮ ᱟᱞᱮ ᱥᱮᱫ ᱫᱚ ᱱᱤᱛᱚᱜ ᱫᱚ ᱚᱸ ᱩᱫ ᱯᱩᱴᱠᱟᱹ ᱫᱚ ᱥᱟᱱᱟᱢ ᱦᱚᱲᱟᱜ ᱚᱲᱟᱜ ᱨᱮᱜᱮᱢ ᱧᱟᱢᱟ ᱟᱨ ᱞᱮᱴᱚ ᱠᱚ ᱱᱤᱛᱚᱜ ᱡᱟᱹᱯᱩᱫ ᱫᱤᱱ ᱯᱟᱨᱚᱢ ᱱᱟ ᱛᱚ ᱚᱱᱟ ᱡᱟᱹᱯᱩᱫ ᱨᱮᱫᱚ ᱡᱷᱚᱛᱚ ᱚᱲᱟᱜ ᱨᱮᱜᱮ ᱞᱮᱴᱚ ᱥᱟᱶ ᱫᱚ ᱡᱩᱛ ᱛᱟᱨᱟᱭ ᱜᱮᱠᱚ ᱡᱚᱢ ᱮᱫ ᱛᱟᱦᱮ
ᱟᱪᱪᱷᱟ ᱟᱪᱪᱷᱟ ᱟᱪᱪᱷᱟ ᱟᱪᱪᱷᱟ ᱵᱟᱝ ᱠᱷᱩᱵᱽ ᱵᱷᱟᱜᱮ ᱦᱮᱸ ᱵᱤᱨ ᱫᱤᱥᱚᱢ ᱦᱚᱲ ᱫᱚ ᱚᱱᱟ ᱢᱤᱫᱴᱟᱝ ᱟᱹᱰᱤ ᱥᱩᱵᱤᱫᱷᱟ ᱟᱨ ᱚᱱᱟ ᱩᱫ ᱠᱚᱦᱚᱸ ᱡᱩᱫᱤ ᱡᱟᱡᱟᱹᱥᱛᱤ ᱧᱚᱜ ᱦᱟᱨᱟ ᱞᱮᱠᱷᱟᱱ ᱫᱚ ᱢᱤᱫᱴᱮᱱ ᱚᱱᱮ ᱟᱠᱷᱨᱤᱧ ᱯᱩᱴᱠᱟᱹ ᱠᱚᱦᱚᱸ ᱟᱠᱷᱨᱤᱧ ᱟᱹᱰᱤ ᱠᱚ ᱫᱟᱢ ᱜᱮᱭᱟ
ᱦᱮᱸ ᱦᱮᱸ
ᱱᱤᱛᱚᱜ ᱚᱠᱛᱚ ᱵᱟᱡᱟᱨ ᱥᱟᱦᱟᱨ ᱨᱮᱞᱤᱧ ᱧᱮᱞ ᱵᱟᱲᱟ ᱟᱠᱟᱫ ᱠᱚᱣᱟ ᱟᱪᱪᱷᱟ
ᱦᱮᱸ
ᱟᱨ ᱛᱟᱦᱚᱞᱮ ᱠᱷᱟᱱ ᱫᱚ ᱟᱹᱵᱤᱱ ᱫᱚ ᱠᱚᱰᱟ ᱥᱟᱦᱟᱨ ᱨᱮ ᱵᱤᱱ ᱛᱟᱦᱮᱱᱟ ᱦᱮᱸ ᱟᱞᱮ ᱫᱤᱥᱚᱢ ᱠᱚᱨᱮ ᱫᱚ ᱤᱧᱟᱜ᱾ ᱟᱪᱪᱷᱟ ᱟᱪᱪᱷᱟ ᱟᱫᱚ ᱱᱤᱝᱠᱟᱹ ᱟᱞᱮ ᱵᱤᱨ ᱫᱤᱥᱚᱢ ᱠᱟᱱ ᱜᱮᱭᱟᱞᱮ ᱵᱟᱝ ᱫᱚ ᱵᱟᱝ ᱟᱫᱚ ᱵᱤᱨ ᱠᱚᱨᱮᱫ ᱜᱮ ᱩᱫ ᱯᱩᱴᱠᱟᱹ ᱫᱟᱵᱟᱝ ᱱᱤᱭᱟᱹ ᱜᱷᱟᱹᱲᱤᱡ ᱫᱚ ᱚᱞ ᱯᱟᱲᱦᱟᱣ ᱨᱮᱜᱮ ᱡᱚᱯᱲᱟᱣ ᱢᱮᱱᱟᱜ ᱵᱤᱱᱟ ᱥᱮ ᱪᱮᱫ ᱞᱮᱠᱟ
ᱦᱮᱸ ᱦᱮᱸ ᱚᱞᱚᱜ ᱯᱟᱲᱦᱟᱣ ᱨᱮᱜᱮ ᱡᱚᱯᱲᱟᱣ ᱢᱮᱱᱟᱜ ᱞᱤᱧᱟᱹ
ᱠᱷᱩᱵᱽ ᱵᱷᱟᱜᱮ
ᱟᱫᱚ ᱚᱞᱚᱜ ᱯᱟᱲᱦᱟᱣ ᱛᱚ ᱢᱤᱫ ᱴᱟᱝ ᱮᱢᱚᱱ ᱢᱤᱫᱴᱟᱝ ᱡᱤᱱᱤᱥ ᱠᱟᱱ ᱛᱟᱵᱚᱱᱟ ᱩᱢᱮᱨ ᱛᱟᱦᱮ ᱨᱮᱜᱮ ᱚᱞᱚᱜ ᱯᱟᱲᱦᱟᱣ ᱞᱟᱹᱠᱛᱤ ᱵᱟᱠᱷᱟᱱ ᱩᱢᱮᱨ ᱯᱟᱨᱚᱢ ᱞᱮᱠᱷᱟ ᱟᱫᱚ ᱱᱚᱣᱟ ᱫᱚ ᱵᱟᱝ ᱜᱟᱱᱚᱜᱼᱟ᱾
ᱮᱠᱟᱞ ᱜᱮ ᱮᱠᱟᱞ ᱜᱮ ᱮᱠᱟᱞ ᱜᱮ᱾
ᱦᱩᱸ
ᱟᱫᱚ ᱱᱚᱣᱟ ᱫᱚ ᱱᱚᱜᱼᱚ ᱱᱚᱝᱠᱟ ᱢᱚᱴᱟᱢᱩᱴᱤ ᱵᱮᱥ ᱫᱷᱟᱨᱟ ᱜᱮ ᱚᱞᱚᱯᱟᱲᱟᱶ ᱠᱚ ᱟᱵᱤᱱᱟᱜ? ᱠᱟᱢᱤ ᱠᱚ ᱱᱟᱭ ᱱᱟᱯᱟᱭ ᱛᱮ ᱯᱟᱨᱚᱢ ᱢᱟᱜ ᱢᱟ ᱱᱚᱣᱟᱜᱮ ᱵᱟᱝᱜᱟ ᱴᱷᱮᱱ ᱱᱮᱦᱚᱨ ᱫᱚᱦᱚᱭ ᱦᱩᱭᱩᱜ ᱠᱟᱱᱟ ᱾ ᱦᱮᱸ ᱥᱮ
ᱦᱮᱸ ᱟᱨ᱾ ᱟᱹᱞᱤᱧ ᱦᱚᱸᱞᱤᱧ ᱟᱥᱟᱭᱟ ᱟᱹᱵᱤᱱ ᱦᱚᱸ ᱚᱵᱚᱥᱥᱟᱹᱭ ᱡᱟᱹᱱᱤᱡ ᱠᱷᱟᱱ ᱚᱞ ᱯᱟᱲᱦᱟᱣ ᱥᱟᱶ ᱡᱚᱯᱲᱚᱣ᱾ ᱛᱟᱣ ᱢᱮᱱᱟᱜ-ᱟ᱾ ᱱᱟᱯᱟᱭ ᱛᱮᱜᱮ ᱚᱞᱚᱜ ᱯᱟᱲᱦᱟᱣ ᱫᱚ ᱛᱚᱨᱟᱶ ᱤᱫᱤᱭ ᱵᱤᱱ ᱠᱟᱨᱚᱱ ᱚᱞᱚᱜ ᱯᱟᱲᱦᱟᱣ ᱵᱮᱜᱚᱨ ᱱᱚᱣᱟ᱾ ᱮ ᱱᱚᱣᱟ ᱫᱷᱟᱨᱛᱤ ᱯᱩᱨᱤ ᱨᱮ ᱥᱮ᱾ ᱛᱮᱢ ᱢᱟᱨᱥᱟᱞ ᱰᱟᱦᱟᱨ ᱫᱚ ᱯᱟᱸᱡᱟ ᱠᱷᱩᱵ ᱢᱩᱥᱠᱤᱞ ᱜᱮᱣᱟ᱾
ᱮᱠᱟᱞ ᱜᱮ ᱮᱠᱟᱞ ᱜᱮ ᱮᱠᱟᱞ ᱜᱮ ᱚᱞ ᱯᱟᱲᱦᱟᱣ ᱢᱟ ᱞᱟᱹᱠᱛᱤ ᱢᱮᱱᱟᱜ ᱜᱮᱣᱟ᱾ ᱦᱮᱸ ᱟᱞᱤᱧ ᱦᱚ ᱢᱚᱴᱟᱢᱩᱴᱤ ᱞᱤᱧ ᱪᱷᱩᱴᱟᱹᱣ ᱠᱟᱱ ᱜᱮᱣᱟ ᱫᱮᱠᱷᱟ ᱡᱟᱠ ᱛᱤᱱᱟᱹᱜ ᱴᱟ ᱠᱩᱨᱩᱢᱩᱴᱩ᱾ ᱪᱟᱞᱟᱜ ᱠᱟᱱᱟ ᱚᱱᱟ ᱧᱮᱞ ᱦᱚᱣᱚᱜᱼᱟ ᱦᱮᱸ ᱥᱮ᱾
ᱩᱸ
ᱟᱛᱚ ᱚᱲᱟᱜ ᱠᱚᱨᱮ ᱫᱚ ᱛᱤᱥ ᱵᱤᱱ ᱪᱟᱞᱟᱜᱼᱟ ᱥᱮ ᱵᱤᱱ ᱪᱟᱞᱟᱣ ᱞᱮᱱᱟ?
ᱟᱫᱚ ᱚᱲᱟᱜ ᱠᱚᱫᱚ ᱚᱻ ᱟᱹᱰᱤ ᱫᱤᱱ ᱢᱟᱜ ᱢᱚᱬᱮ ᱥᱚᱢᱚᱭ ᱟᱫᱚ ᱚᱱᱟ ᱯᱚᱨ ᱪᱟᱞᱟᱣ ᱵᱟᱝ ᱦᱩᱭ ᱟᱠᱟᱱᱟ᱾
ᱟᱪᱪᱷᱟ ᱟᱪᱪᱷᱟ ᱢᱟᱱᱮ ᱫᱚᱢᱮ ᱚᱲᱟᱜ ᱠᱚᱨᱮ ᱪᱟᱞᱟᱣ ᱵᱟᱲᱟ ᱵᱟᱭ ᱦᱩᱭᱩᱜ ᱜᱮᱣᱟ ᱵᱤᱥᱤ ᱫᱚᱨᱠᱟᱨ ᱥᱮ ᱞᱟᱹᱠᱛᱤ ᱪᱷᱲᱟ᱾
ᱦᱮᱸ ᱵᱤᱥᱮᱥ ᱫᱚᱨᱠᱟᱨ ᱪᱷᱟᱲᱟ ᱮᱠᱟᱞ ᱪᱟᱞᱟᱣ ᱵᱟᱝ ᱜᱟᱱᱚᱜᱟ ᱵᱤᱥᱮᱥ ᱫᱚᱨᱠᱟᱨ ᱵᱚᱞᱛᱮ ᱪᱮᱫ ᱠᱟ ᱡᱟᱦᱟᱸ ᱨᱮᱫᱚ᱾ ᱤᱧ ᱪᱷᱟᱲᱟ ᱜᱮ ᱵᱟᱝ ᱜᱟᱱᱚᱜᱼᱟ ᱚᱸᱰᱮ ᱪᱷᱟᱲᱟ ᱵᱟᱹᱧ ᱪᱟᱞᱟᱜᱼᱟ᱾
ᱟᱪᱪᱷᱟ ᱟᱪᱪᱷᱟ
ᱚᱱᱠᱟᱱ ᱠᱟᱹᱢᱤ ᱠᱚᱨᱮ᱾
ᱦᱮᱸ ᱵᱟᱵᱟ ᱚᱱᱠᱟ ᱜᱮ ᱟᱹᱞᱤᱧ ᱦᱚᱸ ᱚᱝ ᱚᱱᱠᱟᱜ ᱜᱮ ᱢᱟᱱᱮ ᱡᱟᱦᱟᱱᱟᱜ ᱫᱚᱨᱠᱟᱨ ᱠᱚ ᱵᱟᱝ ᱪᱟᱞᱟᱣ ᱞᱮᱱᱠᱷᱟᱱ ᱫᱚ ᱢᱟ ᱪᱟᱞᱟᱣ ᱜᱮ ᱵᱟᱝ ᱠᱷᱩᱵ ᱟᱨᱡᱮᱱᱴ ᱫᱚᱨᱠᱟᱨ᱾ ᱵᱟᱠᱷᱟᱱ ᱫᱚ ᱮᱠᱟᱞ ᱪᱟᱞᱟᱣ ᱠᱚᱱᱚ ᱩᱤᱦᱟᱹᱨ ᱨ ᱵᱷᱟᱵᱱᱟ ᱵᱟᱝ ᱛᱟᱦᱮᱱ᱾
ᱦᱩᱸ ᱟᱫᱚ ᱚᱞᱚᱜ ᱯᱟᱲᱦᱟᱣ ᱢᱟ᱾ ᱦᱮᱸ ᱞᱟᱹᱭᱫᱟᱹᱧ ᱚᱞᱚᱜ ᱯᱟᱲᱦᱟᱣ ᱢᱟ ᱚᱲᱟᱜ ᱠᱚᱨᱮ ᱛᱟᱦᱮ ᱞᱮᱠᱷᱟᱱ ᱦᱩᱭ ᱫᱚ ᱦᱩᱭᱩᱜᱼᱟ ᱢᱮᱱᱠᱷᱟᱱ ᱟᱫᱚ ᱚᱲᱟᱜ ᱠᱚᱨᱮ ᱫᱚᱢ ᱛᱟᱦᱮ ᱞᱮᱱᱠᱷᱟᱱ᱾ ᱮᱸ ᱟᱭᱳᱵᱟᱵᱟ ᱠᱚ ᱟᱥᱚᱜ ᱜᱮᱭᱟ ᱵᱟᱹᱵᱩ ᱢᱮᱱᱟᱣᱟ ᱫᱩ ᱦᱟᱱᱟ ᱟᱹᱜᱩᱭᱮᱢ ᱱᱟᱣᱟ ᱟᱜᱩᱭᱮᱢ ᱠᱟᱹᱴᱤᱡ ᱠᱟᱹᱢᱤ ᱜᱚᱲᱚ ᱟᱵᱚᱱᱟ ᱦᱮᱸ ᱛᱚ ᱚᱱᱟ ᱠᱷᱟᱹᱛᱤᱨ ᱜᱮᱸ᱾ ᱱᱚᱛᱮ ᱦᱳᱥᱴᱮᱞ ᱥᱮ ᱵᱟᱡᱟᱨ ᱥᱟᱦᱟᱨ ᱥᱮᱫ ᱛᱟᱦᱮᱸ ᱠᱟᱛᱮ ᱫᱚ ᱚᱞᱚᱜ ᱯᱟᱲᱦᱟᱜ ᱫᱚ ᱠᱟᱹᱴᱤᱡ ᱱᱟᱯᱟᱭ ᱧᱚᱜ ᱜᱮ ᱦᱩᱭᱩᱜᱼᱟ᱾
ᱮᱠᱟᱞ ᱜᱮ ᱟᱫᱚ ᱚᱞᱚᱜ ᱯᱟᱲᱦᱟᱣ ᱫᱚ ᱱᱚᱝᱠᱟᱱ ᱡᱤᱱᱤᱥ ᱠᱟᱱᱟ ᱢᱟᱱᱮ ᱥᱟᱵ ᱠᱟᱜ ᱢᱮ᱾ ᱵᱮᱥ ᱫᱷᱟᱨᱟ ᱠᱚᱨᱟᱣ ᱦᱩᱭᱩᱜᱼᱟ ᱚᱲᱟᱜ ᱠᱚᱨᱮ ᱡᱩᱫᱤ ᱵᱚᱱ ᱛᱟᱦᱮᱱᱟ᱾ ᱛᱟᱦᱚᱞᱮ ᱚᱲᱟᱜ ᱠᱚᱨᱮ ᱢᱟ ᱡᱟᱦᱟᱱᱟᱜ ᱠᱟᱹᱢᱤ ᱠᱟᱡᱽ ᱠᱚ ᱞᱟᱹᱭᱟ ᱚᱱᱟ ᱢᱟ ᱟᱸᱡᱚᱢ ᱜᱮ ᱦᱩᱭᱩᱜᱼᱟ᱾ ᱵᱟᱝ ᱟᱸᱡᱚᱢ ᱛᱮᱢᱟ ᱵᱟᱭ ᱜᱟᱱᱚᱜ ᱠᱟᱱ ᱜᱮᱣᱟ ᱟᱨ ᱚᱱᱟ ᱥᱟᱶᱛᱮ ᱟᱹᱰᱤᱜᱟᱱ ᱜᱮ᱾ ᱛᱟᱦᱮᱱᱟ ᱵᱟᱯᱞᱟ ᱠᱚ ᱛᱟᱦᱮᱱᱟ ᱵᱤᱦᱟᱹ ᱠᱚ ᱛᱟᱦᱮᱱᱟ ᱦᱮᱱᱛᱮᱱ ᱯᱨᱳᱜᱨᱟᱢ ᱠᱚ ᱞᱮᱛᱟᱲ ᱜᱮ ᱛᱟᱦᱮᱸ ᱞᱮᱱᱠᱷᱟᱱ ᱢᱟ ᱟᱨ ᱚᱱᱛᱮ ᱪᱟᱞᱟᱣ ᱦᱚᱸ ᱦᱩᱭᱩᱜ ᱜᱮᱭᱟ ᱦᱮᱸ ᱥᱮ ᱪᱮᱫ ᱞᱮᱠᱟ?
ᱦᱮᱸ ᱪᱟᱞᱟᱣ ᱠᱟᱨᱚᱱ ᱢᱚᱱᱮ ᱠᱟᱜ ᱢᱮ ᱱᱚᱜᱟᱭᱛᱚ ᱵᱚᱞ ᱠᱷᱮᱞ ᱥᱤᱡᱤᱱ ᱠᱚ ᱦᱤᱡᱩᱜ ᱠᱟᱱᱟ ᱟᱥᱟᱲ ᱥᱟᱱ ᱯᱟᱨᱚᱢ ᱞᱮᱠᱟᱱ ᱜᱮᱸ ᱟᱫᱚ ᱟᱞᱮ ᱟᱛᱳ ᱯᱟᱥᱮ ᱨᱮᱱᱟᱜ ᱟᱛᱩ ᱠᱚᱨᱮ ᱡᱩᱫᱤ ᱢᱟᱹᱭᱤᱠ ᱵᱟᱡᱟᱣ ᱫᱚᱢ ᱪᱟᱞᱟᱜ ᱜᱮᱣᱟ ᱟᱵᱩ᱾ ᱯᱷᱩᱴᱵᱚᱞ ᱠᱷᱮᱞ ᱧᱮᱞ ᱫᱚ ᱟᱹᱰᱤ ᱨᱚᱠᱚᱢ ᱱᱚᱝᱠᱟ᱾
ᱚᱱᱟᱜᱮ ᱟᱫᱚ ᱢᱚᱴᱟ ᱢᱩᱴᱤ ᱴᱤ ᱛᱟᱦᱚᱞᱮ ᱠᱷᱟᱱ ᱫᱚ ᱮᱠᱷᱚᱱ ᱫᱚ ᱟᱫᱚ ᱥᱮᱭ ᱞᱟᱹᱠᱛᱤ ᱪᱷᱟᱲᱟ ᱚᱲᱟᱜ ᱠᱚᱫᱚ ᱵᱟᱵᱤᱱ ᱪᱟᱞᱟᱜᱼᱟ ᱵᱟᱝ?
ᱮᱦᱮᱸ ᱮᱦᱮᱸᱜ ᱵᱟᱹᱞᱤᱧ ᱪᱟᱞᱟᱜᱼᱟ ᱟᱫᱚ ᱢᱤᱫ ᱫᱷᱟᱣ ᱪᱟᱞᱟᱣ ᱦᱩᱭᱩᱜᱼᱟ ᱤᱧ ᱢᱚᱱᱮᱭ ᱫᱟ ᱡᱩᱫᱤ ᱦᱩᱲᱩ ᱨᱚᱦᱚᱭ ᱥᱚᱢᱚᱭ ᱦᱚᱸ ᱠᱟᱹᱴᱤᱡ ᱦᱮᱸ ᱞᱟᱹᱭᱮᱫ ᱛᱟᱦᱮᱸᱜ ᱞᱤᱧ ᱡᱮ ᱦᱩᱲᱩ ᱨᱚᱦᱚᱭ ᱥᱚᱢᱚᱭ ᱪᱟᱞᱟᱣ ᱦᱩᱭᱩᱜᱼᱟ ᱚᱲᱟᱜ ᱠᱚ ᱠᱟᱹᱴᱤᱡ ᱧᱮᱞ ᱵᱟᱲ ᱦᱩᱭᱩᱜᱼᱟ ᱦᱩᱲᱩ ᱠᱚᱦᱚᱭ ᱵᱟᱠᱷᱟᱱ ᱮᱸ ᱪᱮᱫ ᱤᱧ ᱞᱟᱹᱭᱟ ᱱᱚᱣᱟ ᱧᱮᱞ ᱦᱚᱸ ᱵᱷᱟᱜᱮ ᱵᱩᱡᱷᱟᱹᱜᱼᱟ ᱟᱹᱛᱳ ᱯᱟᱲᱟ ᱪᱟᱞᱟᱣ ᱠᱚᱛᱮ ᱪᱤᱠᱟ ᱦᱟᱹᱞᱤᱜ ᱠᱟᱱᱟ ᱵᱟᱝ ᱠᱟᱱᱟ ᱦᱮᱸ ᱥᱮ ᱵᱟᱝ
ᱦᱮᱸ ᱦᱮᱸ ᱦᱮᱸ ᱵᱟᱝ ᱢᱮᱫ ᱫᱷᱟᱶ ᱪᱟᱞᱟᱣ ᱫᱚ ᱞᱟᱹᱠᱛᱤ ᱠᱟᱱᱟ ᱚᱲᱟᱜ ᱠᱚᱦᱚᱸ ᱢᱤᱫᱴᱮᱡ ᱪᱟᱥ ᱵᱟᱥ ᱫᱚ ᱪᱮᱫ ᱞᱮᱠᱟ ᱦᱩᱭᱩᱜ ᱠᱟᱱᱟ ᱚᱱᱟ
ᱦᱚᱸ ᱧᱮᱞ ᱟᱹᱜᱩ ᱞᱟᱹᱠᱛᱤ ᱠᱟᱱ ᱜᱮᱭᱟ
ᱞᱟᱹᱠᱛᱤ ᱠᱟᱨᱚᱱ ᱟᱵᱚᱫᱚ ᱪᱟᱹᱥᱤ ᱦᱚᱯᱚᱱ ᱦᱮᱸ ᱪᱟᱹᱥᱤ ᱦᱚᱯᱚᱱ ᱠᱟᱱ ᱜᱮᱭᱟᱵᱚᱱ ᱛᱚ ᱪᱟᱥᱵᱟᱥ ᱨᱮᱱᱟᱜ ᱫᱚ ᱡᱮᱢᱚᱱ ᱮᱸ ᱱᱤᱡᱮ ᱫᱚ ᱥᱟᱱᱟᱢᱟᱜ ᱜᱮ ᱵᱟᱲᱟᱭ ᱢᱮᱱᱟᱜᱼᱟ ᱡᱮ ᱪᱟᱥ ᱥᱚᱢᱚᱱᱫᱷᱮ ᱵᱟᱝ ᱵᱟᱲᱟᱭ ᱱᱚᱝᱠᱟ ᱫᱚ ᱵᱟᱝ ᱛᱟᱛᱮ ᱮᱸ ᱥᱤᱭᱳᱜ ᱛᱷᱮᱠᱮ ᱟᱬᱜᱚᱢ ᱛᱷᱮᱠᱮ ᱛᱳᱫ ᱨᱚᱦᱚᱭ ᱤᱨᱚᱜ ᱡᱷᱚᱛᱚ ᱜᱮ ᱟᱫᱚ ᱢᱮᱱ ᱠᱷᱟᱱ ᱚᱱᱟ ᱠᱷᱟᱹᱛᱤᱨ ᱟᱨᱠᱤ ᱠᱟᱹᱴᱤᱡ ᱫᱚ ᱴᱟᱱ ᱜᱮᱭᱟ ᱠᱟᱹᱴᱤᱡ ᱪᱟᱞᱟᱣ ᱠᱟᱛᱤᱧ ᱧᱮᱞ ᱟᱹᱜᱩᱣᱟᱜ ᱜᱮ ᱡᱟᱦᱟᱸ ᱛᱤᱱᱟᱹᱜ ᱠᱟᱹᱢᱤ ᱵᱟᱹᱧ ᱠᱟᱹᱢᱤ ᱠᱟᱹᱴᱤᱡ ᱚᱲᱟᱜ ᱨᱮ ᱛᱟᱦᱮᱸ ᱦᱚᱛᱚᱧ ᱜᱟᱱᱚᱜᱼᱟ
ᱦᱮᱸ ᱦᱮᱸ ᱮᱠᱟᱞ ᱮᱠᱟᱞ ᱮᱠᱟᱞ ᱜᱮ
ᱟᱫᱚ ᱚᱱᱟ ᱛᱮ ᱢᱟᱱᱮ ᱮᱠᱟᱞ ᱜᱮ ᱚᱲᱟᱜ ᱠᱚᱦᱚᱸ ᱪᱟᱞᱟᱣ ᱞᱟᱹᱠᱛᱤ ᱠᱟᱱ ᱜᱮᱭᱟ ᱡᱟᱦᱟᱸ ᱛᱤᱱᱟᱹᱜ ᱟᱵᱚ ᱫᱚ ᱵᱟᱡᱟᱨ ᱥᱟᱦᱟᱨ ᱨᱮᱵᱚᱱ ᱛᱟᱦᱮᱱ ᱨᱮᱦᱚᱸ ᱚᱞᱚᱜ ᱯᱟᱲᱦᱟᱣ ᱞᱟᱹᱜᱤᱫ ᱛᱮ ᱢᱮᱱ ᱠᱷᱟᱱ ᱚᱠᱛᱚ ᱨᱮ ᱪᱟᱞᱟᱣ ᱦᱩᱭᱩᱜ ᱜᱮᱭᱟ
ᱦᱮᱸ
ᱟᱨ ᱛᱟᱦᱚᱞᱮ ᱤᱱᱟᱹ ᱢᱟᱡᱟᱱ ᱚᱠᱛᱚ ᱡᱟᱦᱟᱸ ᱥᱮᱫ ᱵᱤᱱ ᱪᱟᱞᱟᱜ ᱜᱮᱭᱟ ᱵᱚᱞ ᱮᱱᱮᱡ ᱠᱚ ᱥᱮ ᱚᱱᱠᱟ ᱫᱟᱬᱟ ᱵᱟᱲᱟ ᱥᱮ
ᱟᱫᱚ ᱵᱚᱞ ᱠᱷᱮᱞ ᱜᱮ ᱪᱟᱞᱟᱣ ᱵᱟᱲᱟ ᱦᱩᱭᱩᱜ ᱜᱮᱭᱟ ᱟᱫᱚ ᱛᱮᱦᱤᱧ ᱫᱚ ᱪᱟᱞᱟᱣ ᱦᱩᱭᱩᱜᱼᱟ ᱥᱮ ᱵᱟᱝ ᱚᱱᱟ ᱫᱚ ᱵᱟᱝ ᱵᱩᱡᱩᱜ ᱠᱟᱱᱟ ᱠᱟᱨᱚᱱ ᱮᱸ ᱱᱚᱣᱟ ᱫᱟᱜ ᱥᱟᱭᱤᱰ ᱟᱛᱳ ᱨᱮᱜᱮ ᱟᱨ ᱮ ᱥᱟᱦᱟ ᱨᱮᱜᱮ ᱢᱤᱫ ᱴᱟᱝ ᱟᱛᱳ ᱨᱮ ᱵᱚᱞ ᱠᱷᱮᱞᱳᱰ ᱦᱩᱭᱩᱜ ᱠᱟᱱᱟ ᱟᱫᱚ ᱦᱳᱥᱴᱮᱞ ᱠᱚᱲᱟ ᱜᱤᱫᱽᱨᱟᱹ ᱥᱮ ᱱᱩᱠᱩ ᱡᱟᱦᱟᱸᱭ ᱢᱮᱥ ᱠᱚᱨᱮ ᱠᱚ ᱛᱟᱦᱮᱱᱟ ᱟᱫᱚ ᱢᱤᱫ ᱢᱚᱬᱮ ᱛᱩᱨᱩᱭ ᱦᱚᱲ ᱜᱟᱱ ᱫᱚ ᱠᱷᱮᱞ ᱧᱮᱞ ᱠᱚ ᱪᱟᱞᱟᱣ ᱟᱠᱟᱱᱟ ᱟᱫᱚ ᱱᱟᱦᱟᱜ ᱪᱮᱠᱟ ᱱᱩᱠᱩ ᱠᱚ ᱦᱤᱡᱩᱜᱼᱟ ᱥᱮ ᱵᱟᱝ ᱦᱤᱡᱩᱜ ᱚᱱᱟ ᱯᱚᱨ ᱧᱮᱞ ᱦᱩᱭᱩᱜ ᱠᱟᱱᱟ ᱟᱨᱠᱤ
ᱟᱪᱪᱷᱟ ᱟᱫᱚ ᱛᱟᱦᱚᱞᱮ ᱠᱷᱟᱱ ᱫᱚ ᱚ ᱢᱚᱴᱟ ᱢᱩᱴᱤ ᱛᱟᱦᱮᱞᱮ ᱠᱷᱟᱱ ᱛᱮᱦᱮᱧ ᱫᱚ ᱡᱟᱹᱱᱤᱡ ᱠᱷᱟᱱ ᱠᱷᱮᱞ ᱫᱚ ᱵᱟᱭ ᱦᱩᱭᱩᱜ ᱜᱮᱭᱟ ᱡᱮᱦᱮᱛᱩ ᱠᱚᱲᱟ ᱠᱚᱠᱚ ᱪᱟᱞᱟᱣ ᱟᱠᱟᱱᱟ ᱚᱱᱛᱮ ᱟᱫᱚ ᱦᱟᱸᱜ ᱚᱱᱟ ᱡᱚᱛᱚ ᱠᱷᱮᱞ ᱵᱟᱝ ᱢᱩᱪᱟᱹᱫ ᱥᱟᱶ ᱛᱮ ᱥᱟᱶ ᱛᱮ ᱪᱷᱟᱲᱟ ᱛᱚ ᱵᱟᱝ ᱠᱚ ᱦᱤᱡᱩᱜᱼᱟ
ᱦᱮᱸ ᱦᱮᱸ
ᱦᱳᱭ ᱫᱟᱲᱮᱭᱟᱜᱼᱟ ᱠᱟᱨᱚᱱ ᱪᱮᱠᱟ ᱟᱞᱮᱭᱟᱜ ᱱᱚᱣᱟ ᱤᱭᱩᱱᱤᱵᱷᱟᱨᱥᱤᱴᱤ ᱨᱮᱫᱚ ᱠᱷᱮᱞ ᱞᱮ ᱪᱟᱞᱟᱜᱼᱟ ᱠᱚᱢ ᱠᱚᱨᱮ ᱪᱷᱚᱴᱟ ᱪᱷᱚᱴᱟ ᱠᱩᱲᱤ ᱛᱤᱨᱤᱥ ᱨᱮ ᱠᱷᱮᱞ ᱟᱨᱟᱢᱵᱚᱜ ᱛᱟᱞᱮᱭᱟ
ᱟᱪᱪᱷᱟ
ᱟᱨ ᱠᱷᱮᱞᱟᱞᱮ ᱠᱚᱢ ᱠᱚᱨᱮ ᱟᱴᱴᱟ ᱯᱚᱨᱡᱚᱱᱛᱚ
ᱟᱨ ᱡᱟᱦᱟᱱᱟᱜ ᱤᱭᱟᱹ ᱜᱚᱰᱟ ᱨᱮ ᱡᱟᱹᱱᱤᱡ ᱱᱟᱭᱤᱴ ᱤᱭᱟᱹ ᱢᱮᱱᱮ ᱤᱭᱟᱹ ᱚᱱᱟ
ᱦᱮᱸ ᱦᱮᱸ ᱦᱮᱸ ᱞᱟᱭᱤᱴ ᱥᱤᱥᱴᱮᱢ ᱢᱮᱱᱟᱜᱼᱟ ᱦᱮᱸ ᱟᱫᱚ ᱚᱥᱵᱤᱫᱟ ᱫᱚ ᱵᱟᱹᱱᱩᱜᱼᱟ
ᱦᱮᱸ ᱦᱮᱸ ᱵᱟᱝ ᱠᱚᱭᱮᱠ ᱜᱩᱞᱳ ᱵᱟᱡᱟᱨ ᱥᱟᱦᱟᱨ ᱨᱮᱞᱤᱧ ᱧᱮᱞ ᱟᱠᱟᱫ ᱠᱚᱣᱟ ᱢᱟᱱᱮ ᱩᱱᱠᱩ ᱫᱚ ᱢᱟᱱᱮ ᱱᱤᱛᱚᱜ ᱫᱚ ᱵᱟᱝ ᱠᱚ ᱠᱷᱮᱞᱟ ᱴᱷᱤᱠ ᱟᱭᱩᱵ ᱟᱭᱩᱵ ᱠᱚ ᱠᱷᱮᱞᱟ ᱢᱚᱴᱟ ᱢᱩᱴᱤ ᱥᱟᱛᱴᱟ ᱟᱴᱴᱟ ᱫᱷᱟᱹᱵᱤᱡ ᱠᱚ ᱠᱷᱮᱞᱟ ᱠᱚ ᱦᱩᱸ ᱱᱟᱭᱤᱴ ᱜᱮ
ᱦᱮᱸ ᱦᱮᱸ ᱚᱱᱟ ᱜᱮ
ᱟᱪᱪᱷᱟ ᱛᱟᱦᱚᱞᱮ ᱚᱱᱟ ᱦᱩᱭ ᱦᱚᱸ ᱦᱩᱭ ᱫᱟᱲᱮᱭᱟᱜᱼᱟ ᱜᱚᱝᱠᱮ ᱵᱩᱡᱷᱣ ᱫᱟ ᱵᱤᱱ
ᱦᱩᱸ
ᱛᱟᱦᱚᱞᱮ ᱵᱚᱞ ᱠᱚᱫᱚ ᱱᱚᱝᱠᱟ ᱵᱤᱱ ᱠᱷᱮᱞ ᱵᱟᱲᱟᱭ ᱫᱟ ᱯᱮᱠᱴᱤᱥ ᱜᱮ ᱥᱮ ᱦᱚᱲᱢᱚ ᱥᱟᱣᱟᱨ ᱞᱟᱹᱜᱤᱫ ᱜᱮ ᱥᱮ ᱡᱟᱦᱟᱸ ᱥᱮᱫ ᱚᱱᱠᱟ ᱢᱮᱪ ᱠᱚ ᱵᱤᱱ ᱪᱟᱞᱟᱜ ᱜᱮᱭᱟ ᱠᱷᱮᱞ ᱠᱚ
ᱟᱫᱚ ᱠᱷᱮᱞ ᱫᱚ ᱱᱤᱡᱮ ᱫᱚ ᱠᱷᱮᱞ ᱫᱚ ᱦᱩᱭ ᱵᱟᱲᱟ ᱟᱠᱟᱱᱟ ᱱᱚᱝᱠᱟ ᱡᱚᱠᱷᱚᱱ ᱠᱟᱹᱴᱤᱡ ᱠᱚᱞᱮᱡᱽ ᱞᱮᱵᱮᱞ ᱨᱮ ᱤᱥᱠᱩᱞ ᱞᱮᱵᱮᱞ ᱫᱚ ᱢᱟᱨᱟᱝ ᱢᱟᱨᱟᱝ ᱠᱷᱮᱞ ᱠᱚᱰ ᱠᱚᱦᱚᱸ ᱠᱷᱮᱞ ᱦᱩᱭ ᱠᱟᱱᱟ ᱟᱫᱚ ᱯᱟᱲᱦᱟᱣ ᱠᱷᱟᱹᱛᱤᱨ ᱛᱮ ᱠᱟᱹᱴᱤᱡ ᱠᱷᱮᱞ ᱠᱚᱫᱚ ᱠᱟᱹᱴᱤᱡ ᱮ ᱠᱚᱢ ᱧᱚᱜ ᱜᱮ ᱦᱩᱭᱩᱜᱼᱟ ᱮᱱᱛᱮ ᱨᱮᱦᱚᱸ ᱡᱮᱢᱚᱱ ᱵᱷᱟᱨᱥᱤᱴᱤ ᱨᱮ ᱢᱮᱱᱟᱜᱼᱟ ᱠᱷᱮᱞ ᱠᱷᱮᱞ ᱠᱚ ᱢᱮᱱᱟᱜ ᱛᱚ ᱱᱤᱛᱚᱜ ᱡᱩᱫᱤ ᱠᱚᱲᱟ ᱠᱚ ᱢᱤᱫ ᱥᱟᱶ ᱛᱮ ᱤᱫᱤ ᱠᱟᱛᱮᱫ ᱵᱟᱢ ᱠᱷᱮᱞᱟ ᱛᱟᱦᱚᱞᱮ ᱤᱭᱩᱱᱤᱵᱷᱟᱨᱥᱤᱴᱤ ᱨᱮᱱᱟᱜ ᱞᱮᱵᱮᱞ ᱨᱮᱫᱚ ᱡᱤᱛ ᱠᱟᱹᱨ ᱫᱚ ᱟᱹᱰᱤ ᱡᱟᱞᱟ ᱧᱚᱜ ᱜᱮᱭᱟ
ᱛᱟᱦᱚᱞᱮ ᱦᱮᱸ ᱦᱮᱸ
ᱦᱮᱸ ᱟᱫᱚ ᱚᱱᱟ ᱠᱷᱟᱹᱛᱤᱨ ᱛᱮ ᱡᱮᱢᱚᱱ ᱠᱚᱲᱟ ᱜᱤᱫᱽᱨᱟᱹᱣᱟᱜ ᱢᱤᱫ ᱥᱟᱶ ᱛᱮᱵᱚᱱ ᱪᱟᱞᱟᱜᱼᱟ ᱠᱷᱮᱞᱟᱵᱚᱱ ᱟᱫᱚ ᱚᱱᱟ ᱠᱷᱟᱹᱛᱤᱨ ᱵᱟᱹᱲᱛᱤ ᱟᱫᱚ ᱩᱰᱩᱠ ᱵᱟᱲᱟ ᱦᱩᱭᱩᱜ ᱠᱟᱱᱟ ᱡᱚᱠᱷᱚᱱ ᱤᱱᱵᱷᱟᱨᱥᱤᱴᱤ ᱛᱟᱢ ᱢᱤᱫᱴᱟᱝ ᱰᱤᱯᱮᱞ ᱢᱮᱱᱟᱜᱼᱟ ᱤᱱᱵᱷᱟᱨᱥᱤᱴᱤ ᱱᱚᱝᱠᱟᱱ ᱤᱥ ᱡᱩᱱ ᱚᱳᱭᱮᱥ ᱡᱩᱱ ᱠᱚ ᱠᱷᱮᱞ ᱦᱩᱭᱩᱜ ᱟ ᱛᱚ
ᱦᱮᱸ ᱦᱮᱸ
ᱟᱫᱚ ᱠᱟᱴᱤᱡ ᱢᱟᱨᱟᱝ ᱞᱮᱵᱮᱞ ᱨᱮᱱᱟᱜ ᱜᱮ ᱠᱷᱮᱞ ᱠᱟᱱᱟ ᱠᱷᱟᱱ ᱵᱮᱯᱟᱨ ᱟᱨ
ᱮᱠᱟᱞ ᱜᱮ ᱮᱠᱟᱞ ᱚᱱᱮ
ᱛᱟᱦᱚᱞᱮ ᱟᱢ ᱫᱚ ᱰᱟᱹᱦᱤ ᱥᱮ ᱮᱢ ᱪᱟᱞᱟᱣ ᱠᱟᱱᱟ ᱥᱮ ᱮᱢᱱᱤ ᱚᱱᱠᱟ ᱫᱟᱬᱟ ᱵᱟᱲᱟᱜ ᱜᱮᱢ ᱪᱟᱞᱟᱣ ᱠᱟᱱᱟ
ᱵᱟᱝ ᱤᱧ ᱫᱚ ᱮᱢᱱᱤ ᱜᱮ ᱰᱟᱹᱦᱤ ᱥᱮᱫ ᱤᱧ ᱦᱮᱡ ᱠᱟᱱᱟ ᱠᱷᱮᱞ ᱠᱚᱫᱚ ᱤᱧ ᱫᱚ ᱞᱟᱦᱟ ᱥᱮ ᱚᱱᱠᱟ ᱢᱮᱪ ᱯᱷᱮᱪ ᱠᱚᱫᱚ ᱵᱟᱹᱧ ᱠᱷᱮᱞ ᱜᱮᱭᱟ ᱵᱚᱞ ᱯᱷᱚᱞ ᱠᱚ ᱟᱫᱚ ᱚᱱᱮ ᱦᱚᱲᱢᱚ ᱠᱚ ᱥᱟᱣᱟᱨ ᱞᱟᱹᱜᱤᱫ ᱛᱮ ᱢᱟᱡᱷᱮ ᱢᱟᱡᱷᱮ ᱥᱮᱛᱟᱜ ᱚᱠᱛᱚ ᱵᱮᱭᱟᱢ ᱠᱚ ᱠᱚᱨᱟᱣ ᱦᱩᱭᱩᱜᱼᱟ ᱫᱟᱹᱲ ᱵᱟᱲᱟ ᱫᱟᱹᱲ ᱠᱚ ᱦᱩᱭᱩᱜᱼᱟ ᱛᱟᱲᱟᱢ ᱠᱚ ᱦᱩᱭᱩᱜᱼᱟ ᱦᱮᱸ ᱠᱷᱮᱞ ᱧᱮᱞ ᱫᱩᱧ ᱠᱩᱥᱤᱭᱟᱜᱼᱟ ᱟᱹᱰᱤ ᱵᱮᱥ ᱫᱷᱟᱨᱟ ᱜᱮ
ᱚᱸ
ᱱᱚᱝᱠᱟ ᱵᱚᱞ ᱠᱚᱫᱚ ᱵᱷᱟᱜᱮ ᱜᱮ ᱠᱷᱮᱞ ᱦᱩᱭᱩᱜᱼᱟ ᱢᱮᱪ ᱯᱷᱮᱪ ᱢᱟ ᱵᱟᱝᱜᱮ ᱱᱤᱛ ᱫᱚ ᱵᱟᱹᱭ ᱵᱟᱹᱭᱛᱮ ᱟᱹᱰᱤ ᱜᱟᱱ ᱜᱮ ᱚᱱᱠᱟ ᱠᱷᱮᱞ ᱠᱚᱦᱚᱸ ᱵᱟᱹᱜᱤ ᱦᱩᱭᱱᱟ ᱱᱚᱝᱠᱟ ᱫᱚᱢᱮ ᱥᱚᱨᱤᱨ ᱪᱚᱨᱪᱟ ᱠᱚᱦᱚᱸ ᱱᱤᱛᱚ ᱫᱚ ᱦᱚᱲᱢᱚ ᱠᱚᱦᱚᱸ ᱦᱟᱢᱟᱞ ᱠᱟᱱᱟ ᱢᱟᱸᱡᱟᱱ ᱚᱠᱛᱚ ᱡᱟᱹᱥᱛᱤ ᱜᱮ ᱦᱟᱱᱛᱮ ᱱᱟᱛᱮ ᱫᱟᱲᱟᱱ ᱤᱧ ᱪᱟᱞᱟᱜᱼᱟ ᱤᱧ ᱫᱚ ᱢᱟᱱᱮ ᱛᱟᱲᱟᱢ ᱛᱮ
ᱦᱮᱸ ᱟᱫᱚ ᱢᱤᱫ ᱚᱠᱛᱚ ᱫᱚ ᱥᱮ ᱢᱟᱡᱟᱱ ᱚᱠᱛᱚ ᱫᱚ ᱤᱧᱟᱹᱜ ᱞᱟᱹᱭ ᱛᱮᱫᱚ ᱠᱷᱮᱞ ᱫᱚ ᱥᱮᱛᱟᱜ ᱚᱠᱛᱚ ᱜᱮ ᱱᱟᱯ ᱱᱟᱯᱟᱭ ᱵᱩᱡᱷᱟᱹᱜᱼᱟ ᱢᱟᱡᱟᱢ ᱫᱚ ᱡᱩᱫᱤᱢ ᱠᱟᱹᱴᱤᱡ ᱫᱟᱲᱟ ᱫᱟᱨᱮ ᱯᱟᱞᱟ ᱦᱤᱞᱟᱹᱜᱼᱟ ᱪᱮᱸᱬᱮ ᱪᱩᱯᱨᱩᱫ ᱠᱚ ᱨᱟᱜᱟ ᱠᱟᱹᱴᱤᱡ ᱟᱹᱰᱤ ᱱᱟᱯᱟᱭ ᱜᱮ ᱵᱩᱡᱷᱟᱹᱜᱼᱟ ᱫᱟᱲᱟ ᱵᱟᱲᱟ ᱠᱚ
ᱦᱮᱸ ᱦᱮᱸ ᱦᱮᱸᱪᱚ ᱠᱷᱮᱞ ᱫᱚ ᱢᱚᱴᱟᱢᱩᱴᱤ ᱵᱟᱝ ᱞᱮᱠᱟ ᱜᱮ ᱳᱭ ᱜᱚᱰᱟ ᱨᱮ ᱠᱟᱹᱴᱤᱡ ᱥᱮᱛᱟᱜ ᱵᱮᱲᱟ ᱦᱤᱡᱩᱜ ᱦᱩᱭᱩᱜᱼᱟ ᱵᱮᱭᱟᱢ ᱠᱚ ᱠᱚᱨᱟᱣ ᱦᱩᱭᱩᱜᱼᱟ ᱯᱮᱴᱤ ᱠᱚ ᱠᱚᱨᱟᱣ ᱵᱟᱲᱟ ᱦᱩᱭᱮᱱ ᱜᱮ ᱟᱫᱚ ᱚᱱᱟ ᱜᱮ ᱦᱩᱭᱱᱟ ᱢᱟᱡᱟᱱ ᱚᱠᱛᱚ ᱫᱟᱲᱟ ᱢᱟᱡᱟᱱ ᱚᱠᱛᱚ ᱫᱚ ᱠᱳᱱᱳ ᱠᱷᱮᱞ ᱠᱚᱫᱚ ᱵᱟᱭ ᱤᱱᱠᱟᱹ ᱠᱟᱛᱮᱫ ᱜᱮ ᱱᱚᱣᱟ ᱫᱤᱱ ᱫᱚ ᱯᱟᱨᱚᱢ ᱦᱩᱭᱩᱜᱼᱟ
ᱚᱻ ᱟᱨ ᱱᱚᱣᱟ ᱦᱚᱸ ᱥᱮᱛᱟᱜ ᱨᱮᱦᱚᱸ ᱦᱚᱲᱢᱚ ᱪᱟ ᱦᱚᱸᱜ ᱢᱮᱱᱟᱜ ᱜᱮ ᱠᱟᱱᱟ ᱪᱮᱫᱟᱜ ᱥᱮ ᱥᱮᱛᱟᱜ ᱨᱮ ᱵᱮᱨᱮᱫ ᱠᱟᱛᱮ ᱡᱩᱫᱤ ᱠᱟᱹᱴᱤᱡ ᱜᱚᱰᱟ ᱥᱮᱜ ᱮᱢ ᱪᱟᱞᱟᱜᱼᱟ ᱠᱟᱹᱴᱤᱡ ᱮᱢ ᱫᱟᱹᱲ ᱵᱟᱲᱟᱭᱟ ᱛᱟᱦᱚᱞᱮ ᱦᱚᱲᱢᱚ ᱟᱹᱰᱤ ᱢᱟᱱᱮ ᱯᱷᱤᱴ ᱥᱟᱶᱛᱮ ᱟᱹᱰᱤ ᱮᱠᱴᱤᱵᱚᱜ ᱞᱮᱠᱟ ᱵᱩᱡᱷᱟᱹᱜᱼᱟ
ᱮᱠᱟᱞᱜᱮ ᱮᱠᱟᱞᱜᱮ
ᱜᱚᱝᱠᱮ
ᱦᱮᱸ ᱠᱟᱱ ᱜᱮᱭᱟ ᱮᱠᱟᱞ ᱜᱮ ᱮᱠᱟ ᱜᱮ ᱦᱚᱲᱢᱚ ᱠᱚᱫᱚ ᱴᱷᱤᱠ ᱜᱮᱭᱟ ᱨᱟᱢ ᱫᱚ ᱵᱟᱝ ᱮᱠᱫᱚᱢ ᱜᱮᱭᱟ